ᱦᱮᱞᱳ,
ᱦᱮᱞᱳ ᱜᱚᱢᱠᱮ ᱚᱠᱟᱞᱮᱠᱟ ᱪᱚ ᱠᱚᱴ ᱠᱚᱴᱚᱜ ᱠᱟᱱᱛᱮ ᱰᱚᱵᱚᱞ ᱞᱤᱧ ᱠᱚᱞ ᱠᱮᱼᱟ᱾
ᱦᱳᱭ᱾
ᱟᱫᱚᱻ ᱚᱠᱟ ᱨᱮᱦᱟᱸᱜ ᱱᱮᱴᱚᱣᱟᱨᱠ ᱧᱚᱜ ᱡᱟᱜᱟ ᱨᱮ ᱢᱮᱱᱟᱜ ᱵᱤᱱᱟ ᱥᱮ ᱵᱟᱝᱟ, ᱟᱹᱞᱤᱧ ᱫᱚ ᱱᱮᱴᱚᱣᱟᱨᱠ ᱧᱚ ᱡᱟᱭᱜᱟ ᱨᱮᱜᱮ ᱢᱮᱱᱟᱜ ᱞᱤᱧᱟ ᱢᱟᱱᱮ ᱪᱷᱟᱫ ᱪᱚᱴ ᱨᱮ᱾
ᱚ ᱦᱚᱸ ᱟᱹᱞᱤᱧ ᱦᱚᱸᱢᱟ ᱯᱷᱟᱭᱤᱵ ᱡᱤ ᱜᱮ ᱧᱟᱢᱮ ᱛᱟᱹᱞᱤᱧᱟᱹ ᱴᱟᱣᱟᱨ ᱢᱟ᱾
ᱟᱫᱚ ᱜᱚᱝᱠᱮ ᱟᱫᱚ ᱢᱟᱲᱮ ᱪᱮᱫ ᱠᱚ ᱱᱚᱝᱠᱟ ᱱᱤᱛ ᱪᱤᱠᱟᱹ ᱵᱟᱲᱟ ᱦᱩᱭᱩᱜ ᱠᱟᱱᱟ? ᱪᱮᱫ ᱠᱚᱵᱤᱱ ᱠᱟᱹᱢᱤ ᱠᱟᱱᱟ ᱪᱮ ᱱᱚᱝᱠᱟ ᱜᱮ ᱯᱷᱟᱠᱟ ᱢᱮᱱᱟᱜ ᱵᱤᱱᱟ?
ᱟᱹᱞᱤᱧ ᱦᱚᱸ ᱱᱤᱛᱚᱜ ᱫᱚ ᱦᱟᱸᱜ ᱯᱷᱟᱠᱟ ᱜᱮ ᱢᱮᱱᱟᱜ ᱠᱟ ᱞᱤᱧᱟᱹ ᱦᱟᱸᱜ᱾ ᱦᱮᱸ ᱫᱩᱲᱩᱵ ᱵᱟᱲᱟ ᱦᱩᱭ ᱠᱟᱱᱟ᱾
ᱚᱻ ᱟᱫᱚ ᱪᱟᱥ ᱵᱟᱥ ᱪᱟᱥ ᱟᱵᱟᱫ ᱠᱚ ᱠᱚᱯᱤ ᱠᱚ ᱛᱤᱱ ᱡᱳᱨ ᱯᱮ ᱢᱟᱲᱟᱝ ᱥᱮᱱ ᱠᱮᱫ ᱛᱟᱵᱚᱱᱟ?
ᱢᱟᱲᱟᱝ ᱫᱚ ᱦᱟᱸᱜ ᱠᱷᱟᱱ ᱫᱟᱜ ᱜᱮ ᱵᱟᱭ ᱫᱟᱜ ᱟᱵᱚᱱ ᱠᱷᱟᱱ ᱫᱚ ᱪᱤᱠᱟᱹᱛᱮ ᱦᱟᱸᱜ ᱵᱚᱱ ᱢᱟᱲᱟᱝᱟ᱾
ᱦᱳᱭ ᱠᱟᱛᱟ ᱢᱟ ᱚᱱᱟᱜᱮ ᱜᱚᱝᱠᱮ ᱟᱫᱚ ᱢᱤᱫᱴᱟᱝ ᱥᱟᱛᱟᱢ ᱤᱫᱤᱠᱟ ᱛᱮᱜ ᱠᱟᱹᱴᱤᱡ ᱤᱧ ᱜᱟᱞᱚᱪᱟ ᱟᱹᱵᱤᱱ ᱥᱟᱞᱟᱜ᱾
ᱦᱳᱭ ᱢᱟ ᱞᱟᱹᱭ ᱢᱮ᱾
ᱟᱫᱚ ᱟᱵᱚ ᱜᱮᱞᱵᱟᱨ ᱯᱟᱹᱨᱤᱥ ᱵᱷᱤᱛᱤᱨ ᱠᱷᱚᱱ ᱢᱩᱨᱢᱩ ᱠᱚᱫᱚ ᱪᱮᱫᱟᱜ ᱴᱷᱟᱹᱠᱩᱨ ᱢᱮᱱᱛᱮᱵᱚᱱ ᱢᱮᱛᱟ ᱠᱚ ᱠᱟᱱᱟ?
ᱦᱮᱸ ᱢᱩᱨᱢᱩ ᱠᱚᱫᱚ ᱪᱮᱫᱟᱜ ᱴᱷᱟᱠᱩᱨ ᱢᱮᱱᱛᱮᱵᱚᱱ ᱢᱮᱛᱟ ᱠᱚ ᱠᱟᱱᱟ,
ᱦᱳᱭ, ᱱᱚᱣᱟ ᱠᱟᱛᱷᱟ ᱠᱚᱵᱤᱱ ᱟᱸᱡᱚᱢ ᱠᱟᱼᱟ ᱥᱮ ᱵᱤᱱ ᱵᱟᱝᱟ?
ᱦᱮᱸ ᱟᱸᱡᱚᱢ ᱫᱚ ᱟᱸᱡᱚᱢ ᱵᱟᱲᱟ ᱦᱩᱭᱠᱟᱱᱟ ᱩᱱᱟᱜ ᱱᱟᱯᱟᱭ ᱴᱷᱤᱠ ᱫᱚ ᱦᱟᱸᱜ ᱵᱟᱝ ᱦᱟᱸᱜ ᱞᱤᱧ ᱟᱸᱡᱚᱢ ᱠᱟᱫᱟ ᱢᱟ᱾ ᱞᱟᱹᱭᱵᱤᱱ ᱟᱹᱵᱤᱱ ᱜᱮ? ᱪᱮ ᱞᱟᱹᱜᱤᱫ ᱵᱚᱱ ᱢᱮᱛᱟ ᱠᱚ ᱠᱟᱱᱟ ᱴᱷᱟᱹᱠᱩᱨ ᱫᱚ ᱦᱟᱸᱜ?
ᱟᱫᱚᱻ ᱩᱱᱠᱩ ᱫᱚ ᱱᱟᱦᱟᱜ ᱴᱷᱟᱹᱠᱩᱨ ᱢᱮᱱᱛᱮ ᱫᱚ ᱱᱚᱣᱟ ᱠᱷᱟᱹᱛᱤᱨ ᱱᱟᱦᱟᱜ ᱟᱫᱚ ᱟᱹᱞᱤᱧ ᱦᱚᱸ ᱩᱱᱟᱹᱜ ᱟᱨᱴ ᱫᱚ ᱵᱟᱝᱟ ᱡᱚᱦᱳ ᱡᱟᱦᱟᱸ ᱜᱮ ᱱᱟᱦᱟᱜ ᱵᱚᱱ ᱛᱩᱢᱟᱹᱞ ᱠᱟᱛᱮ ᱟᱸᱡᱚᱢ ᱠᱟᱛᱮ ᱵᱚᱱ ᱵᱟᱰᱟᱭᱟ ᱟᱵᱚ ᱱᱟᱦᱟᱜ, ᱛᱤᱱ ᱡᱚᱦᱚᱜ ᱚᱠᱟ ᱡᱩᱜᱽ ᱨᱮᱱ ᱦᱟᱜ ᱪᱟᱢᱯᱟ ᱫᱤᱥᱚᱢ ᱨᱮᱵᱚᱱ ᱛᱟᱦᱮᱸ ᱠᱟᱱᱟ ᱮᱭᱟᱭ ᱱᱟᱹᱭ ᱯᱟᱨᱚᱢ ᱫᱤᱥᱚᱢ ᱪᱟᱢᱯᱟ᱾
ᱦᱳᱭ ᱦᱳᱭ᱾
ᱟᱫᱚ ᱚᱸᱰᱮ ᱜᱮ ᱱᱟᱦᱟᱜ ᱠᱚ ᱢᱮᱱᱟ ᱟᱵᱚᱨᱮᱱ ᱢᱟᱨᱮ ᱦᱟᱯᱲᱟᱢ ᱠᱚᱫᱚ ᱞᱟᱦᱟ ᱫᱤᱱ ᱨᱮ ᱢᱟᱱᱮ, ᱮ ᱡᱟᱹᱥᱛᱤ ᱵᱟᱹᱲᱛᱤ ᱫᱤᱱ ᱚᱸᱰᱮ ᱠᱚ ᱵᱚᱥᱠᱚᱫ ᱠᱟᱛᱮ ᱠᱚ ᱛᱟᱦᱮᱸᱠᱟᱱᱟ᱾
ᱟᱪᱪᱷᱟ, ᱦᱮᱸ᱾
ᱟᱨ ᱚᱸᱰᱮ ᱜᱮ ᱱᱟᱦᱟᱸᱜ, ᱟᱵᱚ ᱢᱟᱲᱟᱝ ᱫᱚ ᱮᱭᱟᱭ ᱯᱟᱹᱨᱤᱥ ᱠᱷᱚᱱ ᱜᱮᱞᱵᱟᱨ ᱯᱟᱹᱨᱤᱥ ᱵᱚᱱ ᱦᱩᱭ ᱞᱮᱱᱟ ᱟᱫᱚ ᱚᱸᱰᱮ, ᱠᱷᱚᱱ ᱜᱮ ᱱᱟᱜ ᱟᱫᱚ ᱦᱟᱸᱥᱫᱟᱜ ᱠᱚᱫᱚ ᱯᱩᱨᱩᱫᱷᱩᱞ᱾ ᱟᱸ, ᱢᱩᱨᱢᱩ ᱠᱚᱫᱚ ᱴᱷᱟᱹᱠᱩᱨ ᱠᱤᱥᱠᱩ ᱠᱚᱫᱚ ᱨᱟᱯᱟᱡᱽ ᱢᱟᱨᱰᱤ ᱠᱚᱫᱚ, ᱠᱤᱥᱟᱹᱬ ᱥᱚᱨᱮᱱ ᱠᱚᱫᱚ ᱥᱤᱯᱟᱹᱦᱤ, ᱴᱩᱰᱩ ᱠᱚᱫᱚ ᱨᱩᱥᱤᱠᱟ, ᱵᱮᱥᱨᱟ ᱠᱚᱫᱚ,
ᱱᱟᱪᱚᱱᱤ᱾
ᱱᱟᱪᱚᱱᱤ, ᱟᱫᱚ ᱱᱚᱝ ᱚᱱᱠᱟ ᱜᱮ ᱱᱟᱦᱟᱜ ᱟᱵᱚᱣᱟᱜ ᱡᱟᱦᱟᱸ ᱛᱟᱦᱮᱸ ᱠᱟᱱ ᱫᱚ ᱟᱫᱚ ᱚᱱᱟ ᱤᱫᱤ ᱠᱟᱛᱮ ᱜᱮ ᱚᱸᱰᱮ ᱫᱚ ᱱᱟᱦᱟᱜ ᱠᱟᱹᱢᱤ ᱠᱚᱠᱚ ᱦᱟᱹᱴ ᱴᱤᱧ ᱞᱮᱹᱜ-ᱟ, ᱢᱩᱨᱢᱩ ᱠᱚᱫᱚ ᱠᱚ ᱦᱩᱭᱩᱜ ᱠᱟᱱᱟ ᱟᱵᱚ ᱜᱮᱞᱵᱟᱨ ᱯᱟᱹᱨᱤᱥ ᱠᱷᱚᱱ ᱡᱚᱛᱚ ᱠᱷᱚᱱ ᱢᱟᱱᱮ ᱱᱟᱯᱟᱭᱟᱱ, ᱵᱚᱸᱜᱟ ᱵᱩᱨᱩ ᱥᱮᱵᱟ ᱥᱮᱨᱣᱟᱱ ᱦᱚᱲ ᱠᱟᱱᱟ ᱠᱚ᱾ ᱢᱮᱱᱛᱮ ᱠᱚ ᱵᱟᱪᱷᱱᱟᱣ ᱞᱮᱫ ᱠᱚᱣᱟ᱾ ᱵᱟᱪᱷᱱᱟᱣ ᱞᱮᱫ ᱠᱚᱣᱟ᱾
ᱢᱩᱨᱢᱩ ᱠᱚᱫᱚ ᱵᱟᱝ?
ᱢᱩᱨᱢᱩ ᱠᱚᱫᱚ ᱟᱵᱚᱨᱮᱱ ᱵᱚᱸᱜᱟ ᱵᱩᱨᱩ, ᱢᱟᱱᱮ ᱴᱷᱟᱹᱠᱩᱨ ᱴᱷᱟᱹᱠᱨᱟᱹᱱ ᱠᱚᱠᱚ ᱫᱮᱵᱟ ᱥᱮᱵᱟ ᱠᱟᱹᱢᱤ ᱨᱮᱠᱚ ᱱᱩᱠᱩ ᱫᱚᱠᱚ, ᱢᱟᱱᱮ ᱪᱮᱫ ᱠᱚ ᱢᱮᱱᱟ ᱨᱤᱡᱟᱨᱵᱷᱮᱥᱚᱱ ᱠᱚᱴᱟ ᱞᱮᱠᱟ ᱱᱩᱠᱩ ᱫᱚ ᱢᱤᱫᱴᱮᱱ ᱠᱚᱴᱟ ᱠᱚ ᱮᱢᱟᱫ ᱠᱚ ᱛᱟᱦᱮᱸᱫ᱾
ᱟᱪᱪᱷᱟ ᱟᱪᱪᱷᱟ ᱦᱳᱭ,
ᱵᱟᱠᱷᱨᱟ ᱟᱫ ᱠᱚ ᱛᱟᱦᱮᱸᱫ᱾
ᱦᱳᱭ ᱦᱳᱭ,
ᱟᱸ, ᱟᱫᱚ ᱚᱸᱰᱮ ᱠᱷᱚᱱ ᱜᱮ ᱱᱟᱜ ᱢᱩᱨᱢᱩ ᱠᱚᱫᱚ ᱴᱷᱟᱹᱠᱩᱨ ᱠᱚ ᱢᱮᱛᱟ ᱠᱚᱣᱟ ᱴᱷᱟᱹᱠᱩ ᱠᱩᱨ ᱟᱵᱚᱨᱮᱱ ᱡᱟᱦᱟᱸ ᱛᱤᱱᱟᱹᱜ ᱴᱷᱟᱹᱠᱩᱨ ᱴᱷᱟᱹᱠᱩᱨᱟᱹᱲ, ᱵᱚᱸᱜᱟ ᱵᱩᱨᱩ ᱠᱚ ᱡᱟᱦᱟᱸ ᱛᱤᱱᱟᱹᱜ ᱢᱮᱱᱟᱜ ᱠᱚᱵᱚ ᱛᱟᱵᱚᱱᱟ ᱫᱤᱥᱣᱟᱹᱨᱤ ᱵᱚᱸᱜᱟ ᱵᱩᱨᱩ ᱡᱟᱦᱟᱸ ᱥᱟᱸᱶᱛᱟ ᱨᱮᱱ᱾ ᱩᱱᱠᱩ ᱠᱚ ᱯᱮᱨᱮᱡ ᱩᱢᱟᱹᱲ
ᱦᱳᱭ ᱦᱳᱭ,
ᱟᱫᱚ, ᱚᱸᱰᱮ ᱠᱷᱚᱱ ᱟᱨᱦᱚᱸ ᱚᱱᱟ ᱢᱟ ᱱᱟᱜ ᱟ, ᱟᱫᱚ ᱥᱚᱴ ᱨᱤᱧ ᱞᱟᱹᱭ ᱟᱵᱤᱱ ᱠᱟᱱᱟ ᱢᱟᱱᱮ ᱠᱷᱟᱴ ᱴᱚ ᱧᱚᱜ ᱨᱮ ᱡᱮᱞᱤᱧ ᱫᱚ ᱟᱹᱰᱤ ᱜᱟᱱ ᱚᱱᱟ ᱨᱮᱱᱟᱜ ᱪᱤᱠᱟᱹᱛᱮ ᱴᱷᱟᱹᱠᱩᱨ ᱠᱚ ᱦᱩᱭᱱᱟ ᱚᱱᱟ ᱫᱚ ᱟᱹᱰᱤᱜᱟᱱ, ᱟᱨᱦᱚᱸ ᱟᱹᱰᱤ ᱜᱟᱱ ᱠᱟᱹᱦᱱᱤ ᱢᱮᱱᱟᱜᱼᱟ ᱚᱱᱟ ᱵᱷᱤᱛᱤᱨ ᱨᱮ᱾
ᱦᱳᱭ,
ᱟᱫᱚ ᱚᱱᱛᱮ ᱫᱚ ᱵᱟᱹᱞᱤᱧ ᱪᱟᱞᱟᱜ ᱠᱟᱱᱟ ᱟᱫᱚ ᱟᱵᱚ ᱮᱭᱟᱭ ᱯᱟᱹᱨᱤᱥ ᱠᱷᱚᱱ ᱜᱮᱞᱵᱟᱨ ᱯᱟᱹᱨᱤᱥ ᱵᱚᱱ ᱦᱩᱭ ᱮᱱ ᱫᱚ ᱮᱭᱟᱭ ᱱᱟᱹᱭ ᱯᱟᱨᱚᱢ ᱫᱤᱥᱚᱢ ᱪᱟᱢᱯᱟ ᱫᱤᱥᱚᱢ ᱨᱮ᱾ ᱪᱟᱹᱭ ᱪᱟᱢᱯᱟ ᱨᱮ ᱟᱫᱚ ᱱᱩᱠᱩ, ᱠᱩ ᱜᱮᱞᱵᱟᱨ ᱯᱟᱹᱨᱤᱥ ᱵᱷᱤᱛᱤᱨ ᱠᱷᱚᱱ ᱫᱚ ᱚᱠᱟ ᱯᱟᱹᱨᱤᱥ ᱡᱚᱛᱚ, ᱡᱚᱛᱚ ᱠᱷᱚᱱ ᱵᱚᱱ ᱢᱟᱨᱟᱝ ᱯᱟᱹᱨᱤᱥ ᱢᱮᱱᱛᱮ ᱵᱚᱱ ᱢᱟᱱᱚᱛ ᱟᱜ ᱠᱚᱣᱟ᱾
ᱦᱳᱭ ᱢᱟ ᱟᱹᱞᱤᱧ ᱦᱟᱸᱜ ᱢᱟ ᱩᱱᱟᱹᱜ ᱜᱟᱱ ᱫᱚ ᱦᱟᱸᱜ ᱵᱟᱹᱞᱤᱧ ᱵᱟᱲᱟᱭᱟ ᱟᱹᱵᱤᱱ ᱜᱮ ᱢᱟ ᱞᱟᱹᱭ ᱟᱹᱞᱤᱧ ᱵᱮᱱ᱾
ᱟᱫᱚ ᱜᱮᱞᱵᱟᱨ ᱯᱟᱹᱨᱤᱥ ᱵᱷᱤᱛᱤᱨ ᱠᱷᱚᱱ ᱫᱚ ᱟᱵᱚ ᱫᱚ ᱟᱸᱱᱟᱜ ᱦᱟᱸᱥᱫᱟᱜ ᱡᱟᱦᱟᱸᱭ ᱠᱟᱱᱟ ᱠᱚ ᱦᱟᱸᱥᱫᱟᱜ᱾ ᱯᱟᱹᱨᱤᱥ ᱫᱚ ᱡᱚᱛᱚ ᱠᱷᱚᱱ ᱟᱵᱚ ᱜᱮᱞᱵᱟᱨ ᱯᱟᱹᱨᱤᱥ ᱠᱷᱚᱱ ᱫᱚᱠᱚ ᱢᱟᱨᱟᱝ ᱛᱟᱵᱚᱱᱟ᱾ ᱚᱱᱟ ᱛᱮᱜᱮ ᱱᱟᱜ ᱩᱱᱠᱩ ᱫᱚ ᱦᱟᱸᱥᱫᱟᱜ ᱫᱚ ᱯᱩᱨᱩᱫᱷᱩᱞ᱾
ᱟᱪᱪᱷᱟ ᱟᱪᱪᱷᱟ,
ᱤᱱᱟᱹ ᱠᱟᱛᱮ ᱫᱚ ᱱᱟᱜ, ᱤᱱᱟᱹ ᱠᱟᱛᱮ ᱫᱚ ᱱᱟᱦᱟᱸᱜ ᱢᱩᱨᱢᱩ ᱴᱷᱟᱹᱠᱩᱨ ᱤᱱᱟᱹ ᱠᱟᱛᱮ ᱫᱚ ᱠᱤᱥᱠᱩ ᱨᱟᱡᱽ ᱨᱟᱯᱟᱡᱽ
ᱦᱳᱭ
ᱤᱱᱟᱹ ᱠᱟᱛᱮ ᱱᱷᱟᱛᱮ ᱠᱚ ᱦᱮᱡ ᱟᱹᱜᱩᱭ ᱮᱱᱟ ᱚᱱᱮ ᱮᱱᱟᱝ ᱞᱟᱝ ᱨᱚᱲ ᱦᱟᱞᱟᱝ ᱠᱮᱫ ᱫᱚ ᱧᱩᱢ ᱦᱟᱞᱟᱝ ᱠᱮᱫ ᱫᱚ ᱚᱱᱠᱟ ᱠᱚ ᱦᱮᱡ ᱟᱠᱟᱱᱟ ᱟᱫᱚ ᱚᱱᱟ ᱠᱚ ᱨᱮᱱᱟᱜ ᱫᱟᱹᱭ...... ᱪᱤᱠᱟᱹ ᱫᱚ ᱢᱮᱱᱟᱜᱼᱟ ᱪᱤᱠᱟᱹ ᱛᱮ ᱪᱤᱠᱟᱹ ᱠᱚ ᱦᱩᱭ ᱮᱱᱟ ᱟᱹᱰᱤ ᱛᱤᱛᱨᱤᱡ ᱚᱱᱟ ᱠᱚᱫᱚ ᱱᱚᱝᱠᱟ ᱨᱚᱯᱚᱲ ᱛᱮ ᱫᱚ ᱠᱟᱛᱷᱟ ᱛᱮ ᱫᱚ ᱵᱟᱭ ᱠᱟᱛᱷᱟ ᱫᱟᱲᱮᱭᱟᱜᱼᱟ ᱟᱫᱚ ᱱᱚᱣᱟ ᱫᱚ ᱱᱟᱦᱟᱜ ᱠᱷᱟᱴᱚ ᱛᱮᱞᱟᱝ ᱜᱟᱞᱚᱪᱮᱜᱼᱟ
ᱦᱚᱭ ᱦᱚᱭ
ᱟᱫᱚ ᱪᱤᱠᱟᱹᱛᱮ ᱢᱟᱨᱟᱝ ᱟ.... ᱢᱟᱨᱟᱝ ᱮᱱᱟᱜ ᱠᱚ ᱦᱟᱸᱥᱫᱟᱜ ᱟᱫᱚ ᱤᱱᱟᱹ ᱠᱟᱹᱴᱤᱡ ᱱᱤᱭᱟᱹ ᱥᱟᱛᱟᱢ ᱪᱮᱛᱟᱱ ᱨᱮ ᱠᱟᱹᱴᱤᱡ ᱤᱧ ᱟᱹᱜᱩ ᱵᱤᱱᱟ
ᱦᱚᱭ ᱦᱚᱭ ᱢᱟ ᱞᱟᱹᱭ ᱵᱤᱱ ᱪᱮᱫ ᱞᱮᱠᱟ ᱠᱟᱛᱮ ᱠᱚ ᱢᱟᱨᱟᱝ ᱮᱱᱟ
ᱯᱤᱞᱪᱩ ᱵᱟᱵᱟ ᱯᱤᱞᱪᱩ ᱟᱭᱳ ᱛᱤᱠᱤᱱ ᱫᱚ ᱱᱟᱦᱟᱸᱜ ᱦᱟᱸᱥᱼᱦᱟᱸᱥᱞᱤ ᱪᱮᱬᱮ ᱵᱤᱞᱤ ᱠᱷᱚᱱ ᱠᱤᱱ ᱵᱷᱩᱥᱟᱹᱲ ᱞᱮᱱ ᱤᱫᱤ ᱠᱟᱛᱮ
ᱦᱚᱭ
ᱮᱭᱟᱭ ᱮᱭᱟᱭ ᱠᱩᱲᱤ ᱮᱭᱟᱭ ᱠᱚᱲᱟ ᱡᱟᱦᱟᱸ ᱯᱩᱭᱞᱩ ᱯᱤᱞᱪᱩ ᱵᱟᱵᱟ ᱯᱤᱞᱪᱩ ᱟᱭᱳᱤᱱ ᱠᱚ ᱦᱩᱭ ᱞᱮᱱ ᱟᱫᱚ ᱩᱱᱠᱩ ᱛᱤᱱ ᱡᱷᱚᱜᱱᱟᱜ ᱵᱚᱭᱦᱟ ᱵᱚᱭᱦᱟ ᱜᱮᱠᱤᱱ ᱡᱩᱨᱤ ᱡᱚᱛᱟ ᱞᱮᱫ ᱠᱚᱣᱟ ᱛᱮᱱᱟᱜ ᱥᱟᱥᱟᱝ ᱵᱮᱰᱟ ᱨᱮ ᱡᱟᱹᱛᱤ ᱛᱟᱭᱚᱢ ᱯᱟᱹᱨᱤᱥ ᱠᱤᱱ ᱦᱟᱹᱴᱤᱧᱫ ᱠᱚ ᱛᱟᱦᱮᱸᱫ ᱩᱱ ᱡᱚᱦᱚᱜ ᱡᱮᱦᱮ ᱡᱮᱻ ᱡᱟᱦᱟᱸ ᱞᱮᱠᱟ ᱟᱵᱚ ᱦᱟᱸᱥᱼᱦᱟᱸᱥᱞᱤ ᱠᱷᱚᱱ ᱵᱚᱱ ᱡᱟᱱᱟᱢ ᱞᱮᱱᱛᱮ ᱢᱟᱨᱟᱝ ᱠᱤᱱ ᱫᱚ ᱦᱟᱸᱥᱫᱟᱜ
ᱟᱪᱪᱷᱟ ᱟᱪᱷᱟ ᱦᱳᱭ
ᱟᱨ ᱚᱱᱮ ᱡᱮ ᱱᱟᱦᱱᱟᱜ ᱚᱱᱮ ᱵᱚᱭᱦᱟ ᱵᱚᱭᱦᱟ ᱜᱮ ᱠᱤᱱ ᱮᱭᱟᱭ ᱠᱩᱲᱤ ᱮᱭᱟᱭ ᱠᱚᱲᱟ ᱠᱤᱱ ᱡᱩᱨᱤ ᱡᱚᱛᱟ ᱠᱮᱫ ᱠᱚᱫᱚ ᱩᱱᱠᱩ ᱫᱚ ᱡᱟᱦᱟᱸ ᱞᱮᱠᱟ ᱟᱠᱚᱣᱟᱜ ᱛᱷᱟᱨ ᱮᱞᱮᱞ ᱢᱟᱱᱫᱚ ᱱᱟᱦᱟᱸᱜ ᱥᱤᱨᱭᱮᱞ ᱢᱟᱨᱟᱝᱤᱡ...... ᱢᱟᱨᱟᱝᱤᱡ ᱠᱚᱲᱟ ᱫᱚ ᱢᱟᱨᱟᱝᱤᱡ ᱠᱩᱲᱤ ᱜᱮ ᱟᱨ ᱤᱱᱟᱹ ᱛᱟᱞᱟᱭᱤᱡ ᱫᱚ ᱤᱱᱟᱹ ᱛᱟᱞᱟᱭᱤᱡ ᱠᱩᱲᱤ ᱜᱮ ᱟᱫᱚ ᱚᱱᱠᱟᱜᱮ ᱠᱷᱟᱹᱛᱤᱨ ᱥᱟᱨ ᱥᱟᱹᱜᱩᱱ ᱵᱟᱯᱞᱟ ᱛᱮᱫᱚ ᱱᱤᱛ ᱦᱚᱸ ᱟᱵᱚ ᱥᱟᱶᱛᱟ ᱨᱮ ᱫᱚ ᱢᱟᱨᱟᱝ ᱠᱚᱡ ᱢᱟᱨᱟᱝ ᱠᱚᱡ ᱫᱚ ᱵᱟᱵᱚᱱ ᱵᱟᱯᱞᱟ ᱠᱤᱱᱟ
ᱟᱪᱪᱷᱟ ᱦᱚᱭ
ᱱᱚᱶᱟ ᱫᱚ ᱦᱟᱸᱜ ᱥᱤᱨᱡᱚᱱ ᱮᱛᱚᱦᱚᱵ ᱨᱮ ᱡᱮ ᱦᱩᱭ ᱞᱮᱱ ᱤᱫᱤ ᱠᱟᱛᱮᱫ ᱤᱱᱟᱹ ᱯᱚᱨᱮ ᱠᱷᱚᱱ ᱫᱚ ᱱᱚᱣᱟ ᱫᱚ ᱱᱟᱦᱟᱜ ᱫᱷᱚᱨᱚᱢ ᱵᱤᱨᱩᱫᱽ ᱜᱮᱭᱟ ᱟᱨ ᱱᱚᱝᱠᱟ ᱜᱩᱲᱫᱟᱹᱣ ᱧᱟᱯᱟᱢ ᱮᱢᱟᱱ ᱧᱟᱯᱟᱢ ᱠᱚᱛᱮ ᱫᱚ ᱠᱚ ᱵᱟᱯᱞᱟ ᱫᱟᱲᱮᱭᱟᱜ ᱠᱟᱱ ᱜᱮᱭᱟ
ᱦᱚᱭ ᱵᱟᱯᱞᱟᱜ ᱠᱟᱱ ᱜᱮᱭᱟ ᱠᱚ ᱚᱱᱟ ᱜᱩᱲᱫᱹᱟᱣ ᱧᱟᱯᱟᱢ ᱛᱮᱫᱚ
ᱟᱨ ᱥᱟᱨ ᱥᱟᱹᱜᱩᱱ ᱵᱟᱯᱞᱟ ᱛᱮᱫᱚ ᱢᱟᱨᱟᱝ ᱢᱟᱨᱟᱝ ᱠᱤᱱ ᱫᱚ ᱵᱟᱭ ᱜᱟᱯᱟᱱᱟ
ᱵᱟᱭ ᱜᱟᱯᱟᱱᱟ
ᱱᱚᱶᱟ ᱨᱮᱱᱟᱜ ᱪᱮᱫ ᱠᱚ ᱢᱮᱱᱟ ᱚᱡᱮ ᱫᱚ ᱱᱚᱜᱼᱱᱚᱶᱟ ᱜᱮ ᱠᱟᱱᱟ ᱫᱟᱹᱭᱠᱟᱹ ᱫᱚ
ᱦᱩᱸ ᱦᱩᱸ
ᱟᱨ ᱱᱟᱦᱟᱜ ᱵᱚᱭᱦᱟ ᱠᱷᱚᱱ ᱜᱮ ᱜᱮᱦᱮᱛᱩ ᱵᱚ ᱢᱟᱱᱮ ᱵᱚᱭᱦᱟ ᱠᱷᱚᱱ ᱜᱮ ᱟᱵᱚ ᱛᱮᱦᱮᱧ ᱯᱤᱞᱪᱩ ᱟᱭᱳ ᱯᱤᱞᱪᱩ ᱵᱟᱵᱟ ᱛᱟᱹᱠᱤᱱ ᱵᱚᱭᱦᱟ ᱜᱮ ᱠᱤᱱ ᱛᱟᱦᱮᱸ ᱠᱟᱱᱟ ᱵᱚᱭᱦᱟ ᱠᱷᱚᱱ ᱜᱮ ᱚᱱ..... ᱠᱤᱱ ᱦᱟᱸᱜ ᱫᱷᱚᱨᱚᱢᱟᱜ ᱥᱤᱨᱡᱚᱱᱤᱭᱟᱹ ᱠᱟᱦᱮᱫ ᱛᱮ ᱡᱟᱦᱟᱸ ᱫᱤᱥ ᱦᱩᱫᱤᱥ ᱛᱮ ᱱᱟᱦᱟᱜ ᱥᱟᱹᱜᱟᱹᱭ ᱵᱟᱹᱲᱤᱡ ᱠᱟᱛᱮᱫ ᱟᱵᱚ ᱠᱤᱱ ᱵᱟᱹᱲ ᱠᱮᱫ ᱵᱚᱱ ᱤᱫᱤ ᱠᱟᱛᱮ ᱱᱟᱜᱼᱼ ᱚᱠᱟ ᱯᱩᱭᱞᱳ ᱨᱮ ᱦᱩᱭ ᱠᱟᱱᱟ ᱚᱱᱟ ᱫᱚ ᱤᱱᱟᱹ ᱛᱟᱭᱚᱢ ᱟᱞᱚ ᱦᱩᱭᱩᱜ ᱢᱟ ᱢᱮᱱᱛᱮ ᱱᱚᱣᱟᱼᱼ ᱠᱚᱫᱚ ᱠᱚ ᱪᱮᱫ ᱠᱚ ᱢᱮᱱᱟᱼᱼ ᱱᱟᱦᱮᱞ ᱜᱟᱲᱠᱮ ᱞᱮᱠᱟᱱ ᱠᱟᱛᱷᱟ ᱜᱟᱲᱠᱮ ᱠᱚᱠᱚ ᱫᱚᱦᱚ ᱦᱚᱴᱚᱠᱟᱫ ᱵᱚᱱᱟ᱾
ᱦᱳᱸ
ᱟᱫᱚ ᱱᱚᱜᱼᱚ ᱱᱚᱣᱟ ᱠᱚ ᱤᱫᱤ ᱠᱟᱛᱮ ᱜᱮ ᱱᱟᱦᱱᱟᱜ ᱚᱱᱟ ᱠᱚᱫᱚ ᱟᱵᱚᱣᱟᱜ ᱥᱟᱶᱛᱟ ᱨᱮᱫᱚ ᱵᱟᱭ ᱦᱩᱭᱩᱜᱼᱟ ᱟᱨ ᱚᱱᱟᱼᱼ ᱥᱟᱶᱛᱮ ᱱᱩᱠᱩᱼᱼ ᱜᱮᱞᱵᱟᱨ ᱯᱟᱹᱨᱤᱥ ᱵᱷᱤᱛᱤᱨ ᱠᱷᱚᱱ ᱮᱭᱟᱭ ᱯᱟᱹᱨᱤᱥ ᱫᱚ ᱟᱨᱦᱚᱸ ᱛᱤᱱᱟᱹᱜ ᱜᱟᱱ ᱯᱟᱹᱨᱤᱥᱼᱼ ᱪᱚᱠᱚ ᱵᱤᱵᱟᱹᱫ ᱜᱮᱭᱟ ᱢᱟᱨᱰᱤ ᱠᱤᱥᱠᱩ ᱵᱟᱠᱚ ᱜᱟᱯᱟᱱᱟ᱾
ᱦᱳᱭ
ᱵᱟᱠᱚ ᱟᱱᱟᱱᱤᱭᱟᱹᱜᱼᱟ ᱴᱩᱰᱩ ᱵᱮᱥᱨᱟ ᱵᱟᱝᱟ,
ᱦᱳᱭ
ᱟᱫᱚ ᱚᱱᱟ ᱠᱚᱨᱮᱱᱟᱜ ᱦᱚᱸ ᱚᱡᱮ ᱫᱚ ᱵᱟᱝ ᱠᱟᱨᱚᱱ ᱥᱮ ᱫᱟᱹᱭᱠᱟᱹ ᱫᱚ ᱢᱮᱱᱟᱜ ᱜᱮᱭᱟ, ᱛᱚ ᱱᱚᱣᱟ ᱫᱚ ᱱᱟᱜ ᱠᱷᱟᱴᱚ ᱛᱮᱞᱟᱝ ᱜᱟᱞᱚᱪᱮᱫ ᱛᱮ ᱟᱫᱚ ᱚᱱᱛᱮ ᱫᱚ ᱵᱟᱹᱧ ᱵᱚᱞᱚᱱ ᱠᱟᱱᱟ᱾
ᱦᱳᱭ ᱦᱳᱭ᱾
ᱟᱫᱚ ᱢᱟ ᱟᱫᱚ ᱟᱹᱞᱤᱧ ᱥᱩᱢᱩᱝ ᱞᱟᱹᱭ ᱫᱚ ᱵᱟᱝᱟ, ᱟᱹᱵᱤᱱ ᱦᱚᱸ ᱪᱮᱫ ᱠᱚ ᱡᱩᱫᱤ ᱱᱚᱣᱟᱨᱮ ᱢᱚᱛᱚ ᱵᱟᱝᱠᱷᱟᱱ ᱫᱚ ᱠᱩᱠᱞᱤ ᱡᱚᱝ ᱞᱮᱠᱟ ᱛᱮᱦᱚᱸ ᱵᱤᱱ ᱟᱹᱵᱤᱱ ᱦᱚᱸ ᱨᱚᱲ ᱛᱟᱵᱚᱱ ᱵᱤᱱ ᱢᱤᱫ ᱵᱟᱨ᱾
ᱦᱳᱭ ᱟᱫᱚ ᱚᱱᱟ ᱜᱮᱞᱤᱧ ᱞᱟᱹᱭᱫᱟ, ᱜᱚᱝᱠᱮ ᱛᱟᱦᱞᱮ ᱢᱩᱨᱢᱩ ᱠᱚᱣᱟᱜ ᱡᱟᱱᱟᱢ ᱫᱚ ᱞᱟᱹᱭ ᱟᱠᱚ ᱢᱩᱨᱩᱢ ᱮᱸᱜᱟ ᱥᱮ ᱚᱠᱟ ᱟᱹᱞᱤᱧ ᱦᱚᱸ ᱩᱱᱟᱹᱜ ᱴᱷᱤᱠ ᱦᱚᱸ ᱵᱟᱹᱞᱤᱧ ᱵᱟᱲᱟᱭᱟ, ᱟᱫᱚ ᱚᱱᱟᱜᱮ ᱦᱟᱸᱜ ᱟᱹᱞᱤᱧᱼᱼ ᱥᱚᱴᱷᱤᱠ ᱥᱟᱺᱦᱤᱡ ᱞᱤᱧ ᱟᱸᱡᱚᱢ ᱞᱟᱹᱜᱤᱫ ᱟᱹᱵᱤᱱᱟᱜ ᱢᱚᱪᱟ ᱠᱷᱚᱱ᱾ ᱟᱹᱵᱤᱱ ᱫᱚ ᱦᱟᱸᱜ ᱚᱱᱟ ᱠᱚᱫᱚ ᱵᱤᱱ ᱵᱟᱲᱟᱭ ᱴᱷᱟᱹᱣᱠᱟᱹᱭ ᱜᱮᱭᱟ ᱦᱟᱸᱜ, ᱚᱱᱟ ᱛᱮᱞᱤᱧ ᱞᱟᱹᱭᱮᱫᱼᱟ ᱢᱩᱨᱢᱩ ᱠᱚᱣᱟᱜ ᱡᱟᱱᱟᱢ ᱫᱚ ᱥᱟᱹᱨᱤᱜᱮ ᱱᱩᱠᱩ ᱢᱩᱨᱢ ᱢᱮᱸᱜᱟᱼᱼ ᱴᱷᱮᱱ ᱠᱷᱚᱱ ᱠᱚ ᱡᱟᱱᱟᱢ ᱞᱮᱱᱟ ᱥᱮ ᱚᱠᱟ ᱠᱷᱚᱱ ᱱᱚᱜ- ᱟ ᱜᱮ ᱠᱟᱹᱴᱤᱡ ᱞᱟᱹᱭ ᱥᱚᱫᱚᱨ ᱟᱹᱞᱤᱧ ᱵᱮᱱ ᱥᱮ᱾
ᱵᱟᱝ-ᱟ ᱜᱚᱢᱠᱮ ᱚᱱᱟ ᱫᱚ ᱥᱟᱹᱨᱤ ᱜᱮ ᱡᱟᱦᱟᱸ ᱵᱤᱱ ᱞᱟᱹᱭᱮᱜᱼᱟ ᱟᱵᱚᱣᱟᱜ ᱥᱤᱨᱡᱚᱱ ᱨᱮᱱᱟᱜ ᱠᱟᱛᱷᱟ᱾ ᱠᱟᱛᱷᱟ ᱫᱚ ᱡᱟᱦᱟᱸᱜ ᱜᱮ ᱱᱟᱦᱟᱜ ᱡᱟᱦᱟᱸᱭ ᱵᱚᱱ ᱵᱤᱱᱛᱤᱭᱮᱫ ᱠᱤ ᱯᱩᱛᱷᱤ ᱯᱟᱛᱷᱟᱢ ᱛᱮᱦᱮᱧ ᱥᱚᱫᱚᱨ ᱟᱠᱟᱱ ᱡᱚᱛᱚ ᱠᱟᱛᱷᱟ ᱫᱚ ᱴᱷᱟᱹᱣᱠᱟᱹ ᱫᱚ ᱵᱟᱝᱟ, ᱟᱵᱚ ᱫᱚ ᱞᱟᱹᱭ ᱞᱮᱠᱷᱟᱱ ᱱᱚᱣᱟ ᱫᱷᱟᱹᱨᱛᱤ ᱨᱮᱱ ᱯᱳᱭᱞᱳ ᱢᱟᱱᱣᱟ ᱠᱟᱱᱟ ᱵᱚᱱ, ᱟᱵᱚᱣᱟᱜ ᱱᱟᱜᱟᱢ ᱫᱚ ᱚᱜᱚᱢ ᱫᱚᱨᱭᱟ ᱠᱷᱚᱱ ᱜᱟᱹᱦᱤᱨᱟ᱾ ᱥᱮᱨᱢᱟ ᱥᱚᱨᱚᱠ ᱠᱷᱚᱱ ᱦᱚᱸ ᱥᱟᱺᱜᱤᱧᱟ᱾ ᱟᱫᱚ ᱡᱟᱦᱟᱸ ᱟᱹᱵᱤᱱ ᱵᱤᱱ ᱟᱸᱡᱚᱢ ᱟᱠᱟᱫ ᱚᱱᱟ ᱫᱚ ᱡᱚᱛᱷᱟᱛ ᱜᱮᱵᱤᱱ ᱟᱸᱡᱚᱢ ᱟᱠᱟᱫ ᱟᱹᱞᱤᱧ ᱦᱚᱸ ᱚᱱᱟ ᱨᱮᱱᱟᱜ ᱢᱟ ᱟᱹᱰᱤ ᱡᱤᱞᱤᱝ ᱱᱟᱜᱟᱢ ᱢᱮᱱᱟᱜᱼᱟ, ᱢᱩᱨᱩᱢ ᱮᱸᱜᱟ ᱠᱷᱚᱱ ᱜᱮ ᱱᱟᱦᱟᱜ ᱱᱩᱭ ᱫᱚᱭ ᱦᱚᱯᱚᱱ ᱥᱮ ᱚ ᱯᱚᱱ ᱞᱮᱱᱟ᱾
ᱟᱪᱪᱷᱟ ᱦᱳᱭ ᱱᱚᱣᱟ ᱜᱮ ᱼᱼ ᱟᱹᱞᱤᱧ ᱫᱚ ᱦᱟᱸᱜ ᱜᱚᱢᱠᱮ ᱦᱟᱸᱜ ᱱᱚᱣᱟ ᱚᱞᱚᱜ ᱡᱤᱭᱚᱱ ᱠᱚᱦᱟᱸᱜ ᱵᱟᱹᱞᱤᱧ ᱰᱩᱜᱤ ᱟᱠᱟᱜᱼᱟ ᱦᱟᱸᱜ ᱟᱨ ᱟᱵᱚ ᱱᱚᱣᱟ ᱥᱟᱱᱛᱟᱲᱤ ᱯᱟᱹᱨᱥᱤ ᱚᱞᱪᱤᱠᱤ ᱛᱮᱜᱮ ᱦᱟᱸᱜ ᱞᱤᱧ ᱚᱞᱚᱜ ᱠᱟᱱᱟ ᱟᱨᱠᱤ᱾ ᱟᱫᱚ ᱱᱚᱣᱟ ᱠᱚ ᱵᱟᱲᱟᱭ ᱢᱟ ᱟᱹᱞᱤᱧ ᱢᱟ ᱟᱵᱮᱱ ᱴᱷᱮᱱ ᱠᱷᱚᱱ ᱢᱟ ᱟᱹᱰᱤ ᱵᱷᱟᱜ-ᱜᱳ ᱨᱮᱱᱟᱜ ᱠᱟᱛᱷᱟ, ᱟᱫᱚ ᱚᱱᱟ ᱟᱹᱵᱤᱱ ᱞᱤᱧ ᱧᱟᱢ ᱟᱠᱟᱫ ᱵᱤᱱᱟ ᱟᱫᱚ ᱱᱚᱜᱚᱭ ᱵᱮᱱ ᱞᱟᱹᱭ ᱟᱞᱤᱧ ᱠᱷᱟᱱ ᱱᱚᱣᱟ ᱫᱚ ᱟᱹᱰᱤ ᱱᱟᱯᱟᱭ ᱦᱟᱸᱜ ᱞᱤᱧ ᱵᱩᱡᱟ ᱦᱟᱸᱜ ᱟᱨ ᱞᱟᱹᱭᱟᱞᱤᱧ ᱵᱮᱱ ᱟᱨᱦᱚᱸᱼᱼ ᱦᱳᱭ ᱥᱮ,
ᱦᱳᱭ ᱟᱫᱚ ᱡᱮ, ᱢᱟᱱᱮ ᱟᱹᱵᱤᱱ ᱡᱟᱦᱟᱸ ᱛᱟᱜ ᱡᱟᱦᱟᱸ ᱚᱠᱛᱚ ᱨᱮ ᱟᱹᱵᱤᱱ ᱯᱷᱟᱠ ᱚᱱᱠᱟ ᱵᱤᱱ ᱛᱟᱦᱮᱱᱟ ᱟᱹᱞᱤᱧ ᱤᱡ ᱦᱚᱯᱚᱱ ᱦᱚᱸ ᱚᱱᱠᱟᱜᱮ ᱱᱟᱦᱟᱜ ᱥᱟᱱᱛᱟᱲᱤ ᱚᱱᱚᱨᱥ ᱛᱮᱜᱮ ᱯᱟᱲᱦᱟᱜ ᱠᱟᱱᱟᱭ, ᱱᱚᱜᱼᱚᱭ ᱱᱟᱦᱟᱜ ᱱᱮᱥᱮᱼᱼ ᱯᱤᱡᱤᱭᱮᱫᱼᱟ, ᱟᱫᱚ ᱟᱹᱞᱤᱧ ᱦᱚᱸ ᱟᱵᱚ ᱥᱟᱶᱛᱟ ᱡᱟᱹᱛᱤ ᱟᱨ ᱟᱹᱛᱩ ᱨᱮᱦᱚᱸ ᱯᱟᱨᱟᱱᱤᱠ ᱞᱮᱠᱟᱛᱮ ᱞᱤᱧᱟᱹ ᱥᱟᱶᱛᱮ ᱚᱱᱟᱢᱟ ᱵᱮᱠᱛᱤᱜᱚᱛᱚ ᱥᱮᱱ ᱵᱟᱠᱚ ᱜᱟᱞᱚᱪᱼᱼ ᱛᱟᱵᱚᱱᱟ ᱟᱫᱚ ᱡᱟᱦᱩᱠ ᱟᱹᱞᱤᱧ ᱦᱚᱸ ᱢᱮᱱᱼᱼ ᱠᱟᱜ ᱵᱤᱱ ᱚᱱᱟ ᱫᱚ ᱟᱹᱰᱤ ᱪᱚᱨᱪᱟ ᱟᱹᱰᱤ ᱢᱟᱲᱟᱝ ᱞᱟᱦᱟ ᱧᱚᱜ ᱪᱚᱨᱪᱟ ᱦᱚᱲᱟᱱ ᱠᱟᱱᱟᱞᱤᱧ ᱾
ᱦᱳᱭ, ᱦᱳᱭ, ᱦᱳᱭ, ᱦᱳᱭ
ᱟᱨ ᱱᱚᱝᱠᱟ ᱦᱚᱸ ᱠᱟᱱᱟᱞᱤᱧ ᱢᱤᱫ ᱟᱵᱚᱣᱟᱜ ᱥᱟᱶᱛᱟ ᱨᱮᱱᱟᱜ ᱟᱹᱰᱤ ᱟᱹᱰᱤ ᱠᱟᱛᱷᱟ ᱠᱚᱞᱤᱧ ᱨᱤᱥᱟᱨᱪᱮᱜᱼᱟ ᱾
ᱦᱳᱭ ᱦᱳᱭ, ᱟᱫᱚ ᱜᱚᱝᱠᱮ ᱛᱟᱦᱞᱮ ᱞᱟᱹᱭ ᱟᱹᱞᱤᱧ ᱚᱠᱟ ᱫᱤᱥᱚᱢ ᱠᱷᱚᱱ ᱵᱤᱱ ᱞᱟᱹᱭᱮᱫᱼᱟ?
ᱳᱲᱤᱥᱥᱟ ᱾
ᱩᱰᱤᱫᱥᱟ ᱵᱟᱝ ᱦᱳᱭ ᱦᱳᱭ ᱾
ᱚᱱᱟ ᱩᱲᱤᱥᱥᱟ ᱯᱚᱱᱚᱛ ᱠᱷᱚᱱᱞᱤᱧ ᱢᱮᱱᱮᱫ ᱠᱟᱱᱟ ᱟᱫᱚ ᱚᱱᱟ ᱫᱚ ᱱᱟᱦᱟᱜ ᱯᱟᱠᱷᱟ ᱯᱟᱠᱷᱤ ᱟᱵᱚ ᱚᱞ ᱜᱩᱨᱩ ᱜᱚᱢᱠᱮ ᱛᱤᱠᱤᱱᱟᱜ ᱥᱩᱨ ᱥᱩᱯᱩᱨᱩᱨ
ᱚᱞ ᱜᱩᱨᱩ ᱜᱚᱝᱠᱮ ᱢᱟᱱᱮ, ᱚᱱᱟ ᱥᱩᱯᱩᱨ ᱴᱚᱞᱟ ᱠᱷᱚᱱ ᱜᱮᱵᱤᱱ ᱞᱟᱹᱭᱮᱫᱼᱟ, ᱥᱮ ᱪᱮᱫ?
ᱥᱩᱯᱩᱨ ᱴᱚᱞᱟ ᱫᱚ ᱵᱟᱝ-ᱟ ᱚᱱᱟ ᱦᱚᱱᱚᱛ ᱠᱟᱱᱟ, ᱢᱟᱱᱮ ᱰᱤᱥᱴᱤᱠ᱾
ᱦᱳᱭ ᱾
ᱢᱟᱱᱮ ᱯᱷᱟᱨᱟᱠ ᱜᱮᱭᱟ ᱞᱮᱜᱮ, ᱚᱱᱟ ᱰᱤᱥᱴᱤᱠ ᱠᱟᱱᱟ ᱚᱱᱟ ᱦᱚᱱᱚᱛ᱾
ᱦᱳᱭ ᱦᱳᱭ ᱾
ᱩᱲᱤᱥᱥᱟ ᱯᱚᱱᱚᱛ ᱟᱫᱚ ᱚᱱᱟ ᱵᱮᱠᱛᱤ ᱜᱚᱛᱚ ᱥᱮᱱ ᱢᱟ ᱱᱚᱣᱟ ᱜᱨᱩᱯ ᱨᱮ ᱜᱮ ᱢᱟᱱᱮ ᱜᱟᱭᱤᱰ ᱞᱟᱭᱤᱱ ᱵᱟᱹᱱᱩᱜ ᱟᱱᱟ ᱥᱮ ᱟᱫᱚ ᱵᱟᱹᱞᱤᱧ ᱯᱩᱥᱴᱟᱹᱣ ᱮᱫ ᱵᱤᱱᱟ᱾
ᱦᱳᱭ ᱦᱳᱭ ᱦᱳᱭ ᱾
ᱟᱫᱚ ᱵᱟᱰᱟᱭ ᱵᱩᱡᱷᱟᱹᱣᱟᱱ ᱦᱚᱲ ᱢᱟ ᱢᱤᱫ ᱠᱟᱛᱷᱟ ᱨᱮᱜᱮ ᱵᱚᱱ ᱵᱩᱡᱷᱟᱹᱣᱟ ᱟᱫᱚ ᱵᱩᱡᱷᱟᱹᱣ ᱵᱤᱱ ᱡᱟᱦᱟᱸ ᱜᱮ ᱟᱫᱚ
ᱦᱳᱭ ᱦᱳᱭ ᱦᱳᱭ ᱾
ᱟᱫᱚ ᱜᱩᱨᱩ ᱠᱚᱣᱟᱜ ᱵᱚᱸᱜᱟ ᱵᱩᱨᱩ ᱠᱚᱣᱟᱜ ᱟ ᱻ ᱟᱨ ᱡᱟᱦᱟᱸᱜᱮ ᱱᱟᱦᱟᱜ ᱫᱤᱥᱟᱹᱛᱮ ᱟᱹᱞᱤᱧ ᱚᱱᱟ ᱥᱟᱺᱫ ᱧᱚᱜ ᱪᱮᱫᱟᱜ ᱮᱢᱟᱠᱟᱱ ᱛᱮ ᱥᱟᱱᱛᱟᱲᱟᱜ ᱠᱟᱛᱷᱟ ᱫᱚ ᱵᱟᱹᱲᱛᱤ ᱞᱤᱧ ᱨᱤᱥᱚᱡᱮᱫ ᱠᱟᱱᱟ᱾
ᱨᱤᱥᱳᱡ ᱞᱟᱹᱠᱛᱤ ᱠᱟᱱ ᱜᱮᱭᱟ ᱜᱚᱝᱠᱮ ᱞᱟᱹᱠᱛᱤ ᱠᱟᱱ ᱜᱮᱭᱟ᱾
ᱟᱨ ᱥᱟᱶᱛᱮ ᱥᱟᱶᱛᱮ ᱥᱟᱱᱟᱢ ᱞᱮᱠᱟᱱᱟᱜ ᱜᱮ
ᱦᱳᱭ ᱾
ᱟᱫᱚ ᱤᱱᱟᱹ ᱥᱩᱢᱩᱝ ᱨᱮᱫᱚ ᱱᱟᱦᱟᱸᱜ ᱵᱟᱹᱱᱩᱜ ᱵᱚᱱᱟ ᱢᱟᱱᱮ ᱤᱭᱟᱹ ᱟᱴᱚᱠ ᱠᱟᱛᱮ ᱫᱚ ᱚᱱᱟ ᱠᱷᱚᱱ ᱦᱚᱸ ᱟᱨᱦᱚᱸ ᱵᱟᱹᱲᱛᱤ ᱦᱚᱸ ᱵᱟᱲᱟᱭ ᱞᱟᱹᱜᱤᱫ ᱵᱚᱱ ᱪᱮᱥᱴᱟᱭᱮᱫᱼᱟ, ᱪᱟᱦᱟᱣᱮᱫᱼᱟ ᱵᱚᱱ᱾
ᱦᱳᱭ ᱦᱳᱭ ᱦᱳᱭ ᱾
ᱟᱫᱚ ᱢᱟ ᱟᱫᱚ ᱚᱱᱟᱛᱤᱧ ᱟᱫᱚ ᱢᱟ ᱟᱫᱚ ᱚᱱᱟᱜᱤᱧ ᱢᱮᱛᱟᱵᱤᱱ ᱠᱟᱱᱟ ᱢᱟ ᱟᱨᱦᱚᱸ ᱚᱱᱠᱟᱱᱟᱜ ᱪᱮᱫ ᱠᱚ ᱡᱩᱫᱤ ᱠᱩᱠᱞᱤ ᱠᱚ ᱛᱟᱦᱮᱱ ᱠᱷᱟᱱ ᱟᱹᱞᱤᱧ ᱮᱠᱞᱟ ᱞᱟᱹᱭ ᱛᱮᱦᱚᱸ ᱵᱟᱭ ᱜᱟᱱᱚᱜᱼᱟ᱾ ᱟᱹᱵᱤᱱ ᱦᱚᱸ ᱢᱤᱫ ᱵᱟᱨ ᱯᱚᱫ ᱞᱟᱹᱭ ᱛᱟᱵᱚᱱ ᱵᱤᱱ ᱛᱚᱵᱮᱭᱱᱟ ᱥᱤᱵᱤᱞ ᱵᱩᱡᱷᱟᱹᱜᱼᱟ ᱨᱚᱯᱚᱲ ᱨᱮᱱᱟᱜ᱾